ᱦᱮᱞᱳ
ᱦᱮᱸ
ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱡᱚᱦᱟᱨ ᱜᱮ
ᱦᱮᱸ ᱡᱚᱦᱟᱨ ᱜᱮ ᱦᱮᱸ ᱵᱮᱥ ᱜᱮ ᱟᱹᱵᱤᱱ
ᱤᱧ ᱦᱚᱸ ᱵᱮᱥ ᱜᱮ ᱢᱮᱱᱟᱜ ᱞᱤᱧᱟᱹ
ᱚ ᱛᱟᱨᱯᱚᱨᱮ ᱡᱚᱢ ᱵᱟᱲᱟ ᱠᱚ ᱦᱩᱭ ᱠᱟᱱᱟ ᱥᱮ ᱵᱟᱝ
ᱦᱮᱸ ᱡᱚᱢ ᱵᱟᱲᱟ ᱠᱚ ᱦᱩᱭᱠᱟᱱᱟ
ᱚ ᱪᱮᱫ ᱞᱮᱠᱟ ᱥᱮᱨᱢᱟ ᱡᱟᱹᱲᱤᱭᱮᱫᱟᱭ
ᱥᱮᱨᱢᱟ ᱡᱟᱹᱲᱤ ᱭᱮ ᱜᱮᱭᱟ ᱱᱚᱛᱮ ᱫᱚ ᱵᱷᱟᱜᱤ ᱜᱮ ᱫᱤᱱᱟᱹᱢ ᱜᱮ ᱡᱟᱹᱲᱤᱭ ᱟᱞᱮ ᱟᱯᱮ ᱥᱮᱫ ᱜᱮ ᱚᱠᱟ ᱞᱮᱠᱟ ᱫᱟᱜ ᱡᱟᱹᱲᱤ ᱠᱚ ᱦᱩᱭᱩᱜ ᱠᱟᱱᱟ
ᱟᱞᱮ ᱥᱮᱫ ᱨᱮᱦᱚᱸ ᱫᱟᱜ ᱡᱟᱹᱲᱤ ᱠᱚ ᱫᱚ ᱥᱮᱛᱟᱜ ᱠᱷᱟᱱ ᱫᱚ ᱴᱷᱤᱠ ᱜᱤᱭᱟ ᱢᱟᱡᱟᱱ ᱠᱷᱟᱱ ᱜᱮ ᱫᱟᱜ ᱮ ᱡᱟᱹᱲᱤᱭᱫᱟ
ᱛᱟᱦᱟᱞᱮ ᱦᱩᱞᱟᱱ ᱚᱜ ᱦᱩᱞ ᱢᱟᱸᱦᱟ ᱚᱠᱟ ᱞᱮᱠᱟᱯᱮ ᱢᱟᱱᱟᱣ ᱠᱤᱫᱟ
ᱦᱩᱞ ᱢᱟᱦᱟ ᱳᱭᱛᱚ ᱥᱮᱛᱟᱜ ᱵᱮᱲᱟ ᱦᱩᱸ ᱵᱮᱨᱮᱫ ᱠᱟᱛᱮᱫ ᱛᱩᱯᱩ ᱠᱚ ᱥᱟᱹᱛ ᱠᱟᱛᱮᱫ ᱵᱟᱦᱟ ᱢᱟᱞᱟ ᱠᱚ ᱤᱫᱤ ᱠᱟᱛᱮᱛ ᱯᱨᱚᱥᱟᱫᱽ ᱠᱚ ᱤᱫᱤ ᱠᱟᱛᱮᱛ ᱛᱟᱨ ᱯᱚᱨ ᱯᱩᱡᱟᱹ ᱠᱚ ᱦᱩᱭ ᱠᱟᱛᱮᱜ ᱯᱩᱡᱟᱹ ᱠᱚ ᱟᱨᱠᱤ ᱠᱚᱨᱟᱣ ᱦᱚᱭᱱᱟ ᱯᱨᱚᱥᱟᱫ ᱠᱚ ᱡᱚᱢ ᱠᱟᱛᱮᱫ ᱚᱲᱟᱜ ᱠᱚ ᱢᱚᱰᱟ ᱦᱚᱭ ᱱᱟ ᱚᱱᱛᱮ ᱫᱚ ᱪᱮᱪ ᱞᱮᱠᱟ
ᱦᱮᱸ ᱱᱚᱰᱮ ᱦᱚᱸ ᱢᱳᱴᱟᱢᱚᱴᱤ ᱵᱷᱟᱭ ᱜᱮ ᱢᱟᱱᱟᱣ ᱦᱚᱭ ᱱᱟ ᱟᱞᱤᱧ ᱫᱚ ᱟᱛᱳ ᱫᱤᱥᱚᱢ ᱫᱚ ᱵᱟᱱᱩᱜ ᱵᱟᱭᱨᱮ ᱥᱮᱫ ᱨᱮ ᱞᱮᱹᱭ ᱫᱟᱞᱤᱧ ᱟᱭᱜ ᱟᱹᱛᱩ ᱫᱤᱥᱚᱢ ᱫᱚ ᱵᱟᱹᱱᱩᱜ ᱱᱤᱧᱟᱜ ᱛᱚ ᱟᱫᱚ ᱵᱟᱭᱨᱮ ᱥᱮᱫ ᱨᱮ ᱢᱮᱱᱟᱜ ᱞᱤᱧᱭᱟ ᱚᱸᱰᱮ ᱫᱚ ᱩᱱᱟᱹᱜ ᱫᱚ ᱢᱟᱲᱟᱝ ᱧᱚᱜ᱿ ᱛᱮᱫᱚ ᱵᱟᱝ ᱠᱚᱨᱟᱣ ᱦᱚᱭᱱᱟ ᱦᱩᱰᱤᱧ ᱠᱚᱡ ᱛᱮ
ᱟᱪᱷᱟ ᱟᱪᱷᱟ ᱟᱪᱷᱟ ᱦᱩᱸ ᱱᱮᱛᱟᱨ ᱫᱚ ᱩᱸ ᱢᱟᱱᱮ ᱯᱚᱨᱚᱵᱽ ᱯᱟᱛᱟ ᱫᱚ ᱵᱟᱝ ᱦᱳᱭ ᱫᱩᱨᱠᱟᱨ ᱠᱟᱱᱟ ᱠᱟᱨᱚᱱ ᱢᱤᱫ ᱫᱟᱣ ᱵᱚᱭᱮᱥ ᱦᱩᱭ ᱤᱫᱤ ᱞᱮᱠᱟᱱ ᱫᱤᱱ ᱛᱟᱵᱚᱱᱟ ᱟᱵᱚᱣᱟᱜ ᱫᱩᱠ ᱨᱮᱱᱟᱜ ᱫᱤᱱ ᱠᱟᱱᱟ
ᱦᱳᱭ
ᱢᱟᱲᱟᱝ ᱛᱮᱫᱚ ᱦᱮᱸ ᱟᱞᱮ ᱥᱮᱫ ᱨᱮᱦᱚᱸ ᱦᱳᱭ ᱠᱚᱜᱼᱟ ᱯᱟᱛᱟ ᱮᱱᱮᱡ ᱠᱚ ᱦᱳᱭ ᱠᱚᱜ ᱜᱮᱭᱟ ᱛᱚ ᱮᱠᱷᱚᱱ ᱫᱚ ᱵᱟᱝ ᱦᱳᱭᱩᱜ ᱜᱮᱭᱟ
ᱦᱮᱸ ᱚᱱᱟ ᱵᱟᱝ ᱦᱳᱭ ᱜᱮ ᱵᱷᱟᱜᱮᱭᱟ ᱚᱱᱠᱟᱱ ᱫᱤᱱ ᱨᱮᱫᱚ
ᱦᱮᱸ
ᱱᱤᱛ ᱪᱟᱥᱵᱟᱥ ᱠᱚᱫᱚ ᱥᱩᱨᱩ ᱠᱟᱱᱟ ᱥᱮ ᱵᱟᱝ ᱟᱯᱮ ᱥᱮᱫ ᱫᱚ
ᱦᱮᱸ ᱩᱸ ᱪᱟᱥᱵᱟᱥ ᱵᱚᱞᱛᱮ ᱛᱚᱞᱟ ᱜᱤᱰᱤ ᱠᱚ ᱦᱩᱭ ᱠᱟᱱᱟ ᱚᱸᱰᱮ ᱫᱚ
ᱦᱮᱸ ᱱᱚᱱᱛᱮ ᱫᱚ ᱚᱱᱠᱟ ᱜᱮ ᱜᱤᱛᱤᱡ ᱦᱳᱭ ᱠᱟᱱᱟ ᱛᱤᱥ ᱠᱚᱛᱮ ᱦᱟᱨᱟᱜ ᱠᱟᱱᱟᱦᱟᱜ ᱛᱚᱞᱟ ᱠᱚᱛᱮ ᱛᱚᱵᱚᱭ ᱨᱚᱦᱚᱭ ᱜᱚᱲᱚ ᱦᱳᱭᱳᱜᱼᱟ
ᱚ
ᱛᱟᱞᱮ ᱯᱮ ᱥᱮ ᱫᱚ ᱪᱮᱜ ᱠᱚ ᱠᱚ ᱪᱟᱥ ᱛᱮ
ᱟᱞᱮ ᱥᱮᱫ ᱚᱝᱻ ᱡᱷᱚᱛᱚ ᱥᱟᱱᱟᱢᱟᱜ ᱥᱚᱵᱡᱤ ᱜᱮᱠᱚ ᱪᱟᱥ ᱜᱮᱭᱟ᱾ ᱡᱮᱢᱚᱱ ᱟᱞᱩ,
ᱴᱚᱢᱮᱴᱳ, ᱵᱮᱜᱩᱱ ᱟᱱᱤᱡ ᱡᱟᱦᱟ ᱡᱚᱵᱚᱛᱤ ᱡᱷᱚᱛᱚ ᱡᱷᱚᱛᱚ ᱥᱚᱵᱡᱤ ᱜᱮᱠᱚ ᱨᱚᱦᱚᱭ ᱜᱮᱭᱟ ᱠᱚ᱾ ᱨᱟᱵᱟᱝ ᱫᱤᱱ ᱫᱚ ᱵᱮᱥᱤ ᱴᱚᱢᱮᱴᱳ ᱠᱚ ᱨᱚᱦᱚᱭ ᱜᱮᱭᱟ ᱛᱟᱨᱯᱚᱨ ᱠᱚᱯᱤ ᱠᱚ ᱨᱚᱦᱚᱭ ᱜᱮᱭᱟ ᱨᱟᱵᱟᱝ ᱫᱤᱱ ᱫᱚ᱾ ᱫᱚ ᱦᱩᱸ
ᱟᱨ ᱤᱭᱟᱹ ᱦᱳᱲᱳ ᱫᱚ ᱛᱤᱱᱟᱹᱜ ᱵᱟᱨ ᱯᱮ ᱨᱚᱦᱚᱭ ᱛᱮ ᱢᱤᱫ ᱫᱷᱟᱣ ᱥᱮ ᱵᱟᱨ ᱫᱷᱟᱣ?
ᱵᱟᱨ ᱫᱷᱟ ᱨᱚᱦᱚᱭ ᱦᱳᱭᱳᱜ ᱜᱮᱭᱟ᱾ ᱚᱱᱛᱮ ᱫᱚ?
ᱟᱞᱮ ᱥᱮᱫ ᱦᱚᱸ ᱚᱱᱠᱟ ᱜᱮ ᱵᱟᱫ ᱫᱷᱟᱣ ᱜᱮᱞᱮ ᱨᱚᱦᱚᱭᱟ᱾
ᱚ ᱟᱪᱪᱷᱟ ᱟᱪᱷᱟ ᱚ ᱛᱟᱞᱮ ᱛᱚᱞᱟ ᱠᱚ ᱜᱤᱰᱤ ᱦᱩᱭ ᱠᱟᱱᱟ ᱥᱮ ᱵᱟᱝ ᱜᱮ?
ᱦᱮᱸ ᱛᱚᱞᱟ ᱠᱚᱨᱮ ᱜᱤᱰᱤ ᱦᱩᱭ ᱠᱟᱱᱟ ᱛᱤᱱ ᱦᱟᱨᱟᱱᱟ ᱦᱟᱨᱟ ᱠᱟᱱᱟ ᱟᱨ ᱞᱟᱜᱟᱛ ᱯᱮ ᱦᱟᱯᱛᱟ ᱜᱟᱱ ᱠᱷᱟᱱ ᱜᱮ ᱨᱚᱦᱚᱭ ᱜᱟᱱᱚᱜᱼᱟ ᱾
ᱟᱪᱪᱷᱟ ᱟᱪᱪᱷᱟ ᱚ ᱚᱱᱟᱜᱮ ᱚᱱᱮ ᱱᱚᱛᱮ ᱦᱚᱸ ᱟᱨᱠᱤ ᱦᱮᱞᱳ ᱾ ᱚ ᱞᱟᱹᱭ ᱫᱤᱱ ᱱᱚᱛᱮ ᱦᱚᱸ ᱟᱨᱠᱤ ᱚᱱᱟᱜᱮ ᱢᱟᱱᱮ ᱾ ᱛᱚᱞᱟ ᱠᱚ ᱦᱩᱭ ᱵᱟᱲᱟ ᱠᱟᱱᱟ ᱱᱚᱜᱼᱚᱭ ᱠᱤᱪᱷᱩ ᱫᱤᱱ ᱯᱚᱨᱮ ᱜᱮ ᱟᱫᱚ ᱤᱭᱟᱹ ᱜᱚᱫᱟ ᱠᱚ ᱾ ᱚ ᱫᱚ ᱱᱚᱰᱮ ᱠᱚ ᱟᱨᱢᱵᱚᱵ ᱟᱵᱳ ᱾
ᱟᱨ ᱛᱟᱦᱞᱮ ᱛᱳ ᱵᱳᱴ ᱠᱷᱮᱛ ᱫᱚ ᱪᱮᱫ ᱛᱮᱯᱮ ᱥᱤ ᱦᱚᱪᱚᱭᱟ ᱱᱟᱦᱮᱞ ᱠᱚᱛᱮ ᱥᱮᱫ ᱴᱮᱠᱴᱟᱨ ᱠᱮᱛᱮ?
ᱟᱞᱮ ᱫᱚ ᱴᱮᱠᱴᱟᱨ ᱠᱚᱛᱮ ᱜᱮ᱾ ᱟᱯᱮ ᱫᱚ?
ᱟᱞᱮ ᱦᱳ ᱟᱫᱚ ᱱᱟᱦᱮᱞ ᱠᱚᱫᱚ ᱵᱟᱹᱱᱩᱜ -ᱟ ᱟᱫᱚᱛ ᱫᱚ ᱾ ᱰᱟᱝᱨᱟ ᱠᱚᱦᱚᱸ ᱵᱟᱹᱱᱩᱜ ᱠᱚᱣᱟ ᱟᱞᱮ ᱥᱮᱫ ᱫᱚ ᱟᱫᱚ ᱴᱮᱠᱴᱟᱨ ᱠᱚᱨᱮ ᱜᱮ ᱾
ᱟᱪᱪᱷᱟ ᱟᱪᱪᱷᱟ ᱾
ᱟᱞᱮ ᱦᱩᱲᱩ ᱜᱮᱫ ᱢᱮᱥᱤᱱ ᱠᱚ ᱩᱰᱩᱠ ᱠᱟᱱᱟ ᱟᱫᱚ ᱟᱯᱮ ᱥᱮᱫ ᱫᱚ ᱪᱟᱞᱟᱜ -ᱟ ᱥᱮ ᱵᱟᱝ?
ᱦᱮᱸ ᱟᱞᱮ ᱥᱮᱱ ᱢᱮᱱᱟᱜ ᱜᱮᱭᱟ ᱾
ᱦᱮᱸ ᱾
ᱚ ᱾ ᱟᱞᱮ ᱥᱮᱫ ᱢᱮᱱᱟᱜ ᱜᱮᱭᱟ ᱦᱩᱲᱩ ᱠᱮᱫ ᱠᱚᱣᱟ ᱡᱚᱛᱚ ᱜᱮ ᱾ ᱚ ᱤᱭᱟᱹ ᱦᱩᱭᱩᱜ ᱜᱮᱭᱟ ᱾
ᱱᱚᱰᱮ ᱤᱭᱟᱹ ᱢᱟᱱᱮ ᱞᱟᱹᱭ ᱫᱟᱞᱤᱧ ᱡᱮ ᱢᱟᱱᱮ ᱱᱚᱜᱚᱭ ᱦᱩᱲᱩ ᱠᱚᱯᱮ ᱪᱟᱥ ᱜᱮᱫᱚ ᱾ ᱚᱱᱟ ᱪᱟᱥ ᱠᱟᱛᱮ ᱢᱟᱱᱮ ᱠᱟᱹᱣᱰᱤ ᱟᱹᱨᱤ ᱨᱮᱱᱟᱜ ᱛᱤᱱᱟᱹᱜ ᱜᱟᱱᱩᱜ? ᱦᱩᱭ ᱟᱠᱟᱱ ᱛᱟᱯᱮᱭᱟ ᱾
ᱟᱫᱚ ᱟᱹᱞᱤᱧ ᱫᱚ ᱵᱟᱝᱞᱤᱧ ᱵᱟᱲᱟᱭᱟ ᱡᱮ ᱛᱤᱱᱟᱹᱜ ᱜᱟᱱ ᱦᱩᱭᱩᱜᱼᱟ ᱾
ᱟᱢ ᱴᱤᱠ ᱮᱢ ᱞᱟᱹᱭ ᱫᱟᱨᱮ ᱤᱧᱟᱹ
ᱟᱫᱚ ᱥᱮᱞᱮᱫ ᱫᱚ ᱵᱟᱝ ᱦᱩᱭ ᱠᱟᱱᱟ ᱠᱤᱱᱛᱩ ᱾ ᱦᱮ ᱢᱟᱱᱮ ᱚᱲᱟᱜ ᱦᱚᱲ ᱜᱮᱠᱚ ᱤᱭᱟᱹ ᱜᱮᱭᱟ ᱟᱫᱚ ᱱᱮ ᱦᱚᱲ ᱫᱚ ᱥᱮᱞᱮᱫ ᱵᱟᱝ ᱦᱩᱭ ᱠᱟᱱᱟ ᱾
ᱦᱮ ᱢᱟᱱᱮ ᱦᱩᱲᱩ ᱨᱚᱦᱚᱭᱟ ᱠᱚᱫᱚ ᱫᱚᱢ ᱵᱟᱹᱭ ᱵᱟᱰᱟᱭᱟ ᱥᱮ ᱵᱟᱝ?
ᱦᱮᱸ ᱾ ᱦᱩᱲᱩ ᱨᱚᱦᱚᱭ ᱠᱚᱫᱚ ᱞᱤᱧ ᱵᱟᱰᱟᱭ ᱜᱮᱭᱟ ᱦᱩᱲᱩ ᱨᱚᱦᱚᱭ ᱠᱚᱫᱚ ᱳᱭ ᱟᱨᱠᱤ ᱪᱟᱞᱟᱣ ᱵᱟᱲᱟ ᱦᱩᱭ ᱟᱠᱟᱱᱟ ᱵᱟᱲᱟᱭ ᱾ ᱵᱟᱲᱟᱭ ᱜᱮᱭᱟᱞᱤᱧ ᱵᱟᱝ ᱵᱟᱲᱟᱭ ᱜᱮᱭᱟ ᱫᱚ ᱵᱟᱝ ᱵᱟᱲᱟᱭᱟ ᱞᱤᱧ ᱾ ᱡᱚᱛᱚ ᱜᱮ ᱥᱟᱱᱟᱢᱟᱜ ᱠᱟᱹᱢᱤ ᱜᱮ ᱾
ᱠᱟᱹᱢᱤ ᱦᱚᱸ ᱥᱮᱬᱟ ᱠᱟᱜ ᱫᱚᱨᱠᱟᱨ ᱠᱟᱱᱟ ᱵᱟᱝ ᱾ ᱦᱟᱯᱮᱱ ᱫᱤᱱ ᱨᱮ ᱠᱟᱹᱢᱤ ᱞᱟᱜᱟᱜᱼᱟ ᱾
ᱯᱟᱲᱦᱟᱣ ᱟᱠᱟᱱ ᱛᱮᱦᱚᱸ ᱠᱟᱹᱢᱤ ᱠᱚᱫᱚ ᱞᱟᱜᱟᱜ ᱜᱮᱭᱟ ᱾
ᱦᱮᱸ ᱵᱟᱠᱷᱟᱱ ᱯᱟᱲᱦᱟᱣ ᱠᱟᱛᱮ ᱮᱫ ᱦᱚᱸ ᱛᱤᱱᱟᱹᱜ ᱛᱤᱱᱟᱹᱜ ᱪᱟᱹᱠᱨᱤ ᱧᱟᱢᱚᱜ ᱠᱟᱱᱟ
ᱚ
ᱚᱱᱟ ᱜᱮᱛᱮ ᱠᱟᱹᱢᱤ ᱨᱮ ᱞᱟᱜᱟᱜ-ᱟ ᱚᱲᱟᱜ ᱠᱚᱨᱮᱱᱟᱜ ᱫᱚ ᱠᱟᱹᱢᱤ ᱵᱟᱲᱟ ᱦᱩᱭᱩᱜᱼᱟ
ᱦᱩᱸ ᱛᱟᱦᱚᱞᱮ ᱟᱨ ᱩᱢ ᱟᱢᱟᱛᱚᱛᱤ ᱫᱚᱯᱮ ᱢᱟᱱᱟᱣ ᱜᱮᱭᱟ ᱥᱮ ᱵᱟᱝ
ᱦᱚᱸᱜᱼ ᱱᱚᱝᱠᱟ ᱞᱟᱹᱭ ᱞᱮᱠᱷᱟᱱ ᱢᱟᱱᱮ ᱟᱞᱮ ᱰᱤᱥᱴᱤᱠ ᱨᱮᱫᱚ ᱵᱟᱵᱚ ᱢᱟᱱᱟᱣ ᱜᱮᱭᱟ ᱢᱮᱱᱠᱷᱟᱱ ᱟᱞᱮ ᱯᱟᱥᱮ ᱰᱤᱥᱴᱤᱠ ᱠᱚᱨᱮ ᱫᱚᱠᱚ ᱢᱟᱱᱟᱣ ᱜᱮᱭᱟ ᱟᱹᱰᱤ ᱜᱟᱱ ᱜᱮ ᱧᱮᱞ ᱠᱟᱜ ᱠᱚᱣᱟ ᱞᱮ ᱚᱸᱰᱮ ᱡᱟᱦᱟᱸ ᱯᱟᱥᱮ ᱰᱤᱥᱴᱤᱠ ᱠᱷᱚᱱ ᱠᱚ ᱟᱞᱮ ᱟᱹᱛᱩ ᱠᱚᱨᱮ ᱠᱚ ᱵᱟᱦᱩ ᱠᱚ ᱟᱹᱜᱩ ᱟᱠᱟᱫ ᱠᱚᱣᱟ ᱯᱚᱨᱮ ᱮᱴᱟᱜ ᱰᱤᱥᱴᱤᱠ ᱨᱮ ᱠᱤᱱᱛᱩ ᱚᱲᱛᱮᱫᱚ ᱫᱚᱢᱮ ᱠᱚ ᱢᱟᱱᱟᱣ ᱜᱮᱭᱟ ᱠᱚ ᱟᱢᱵᱚᱛᱤ ᱠᱚ
ᱟᱪᱪᱷᱟ ᱟᱪᱪᱷᱟ
ᱟᱫᱚ ᱟᱯᱮ ᱥᱮᱫ ᱫᱚᱠᱚ ᱢᱟᱱᱟᱣ ᱜᱮᱭᱟ ᱥᱮ
ᱟᱞᱮ ᱥᱮᱫ ᱫᱚ ᱢᱟᱱᱟᱣ ᱜᱮᱭᱟᱞᱮ ᱥᱚᱠᱛᱚ ᱜᱮ ᱢᱟᱱᱮ ᱪᱮᱫ ᱵᱟᱝ ᱢᱚᱡᱽ ᱠᱟᱛᱮ ᱜᱮ ᱟᱨᱠᱤ
ᱛᱟᱦᱚᱞᱮ ᱢᱟᱱᱮ ᱟᱢᱵᱟᱵᱩᱛᱤ ᱫᱚ ᱪᱮᱫ ᱠᱚ ᱪᱤᱠᱟᱹᱭᱛᱮ
ᱟᱢᱵᱟ ᱵᱷᱩᱛᱤ ᱨᱮᱫᱚ ᱯᱤᱴᱷᱟᱹ ᱦᱩᱭᱩᱜ ᱜᱮᱭᱟ ᱟᱨ ᱠᱟᱱᱴᱷᱟᱲ ᱠᱷᱟᱹᱡᱟᱹᱲᱤ ᱟᱨ ᱚᱱᱟ ᱠᱚ ᱯᱷᱚᱞ ᱠᱚ ᱛᱟᱦᱮᱱ ᱜᱮᱭᱟ ᱥᱟᱱᱟᱢᱟᱜ ᱛᱩᱯᱩ ᱥᱟᱯᱷᱟ ᱠᱟᱛᱮᱜ ᱦᱸ
ᱦᱮᱸ ᱫᱚ ᱚᱠᱚ ᱠᱚ ᱡᱚᱢ ᱚᱠᱚ ᱠᱚ ᱡᱚᱢ ᱦᱚᱪᱚ ᱢᱮᱭᱟ
ᱦᱮᱸ ᱛᱩᱯᱩ ᱥᱟᱯᱷᱟ ᱠᱟᱛᱮᱜ ᱛᱩᱯᱩ ᱡᱚ ᱠᱟᱛᱮᱜ ᱟᱫᱚ ᱡᱚᱢ ᱦᱩᱭᱩᱜ ᱜᱮᱭᱟ
ᱢᱟᱱᱮ ᱚᱱᱟᱫᱚ ᱚᱲᱟᱜ ᱦᱚᱲ ᱠᱚ ᱡᱚᱢᱟᱼᱟ ᱥᱮ
ᱦᱮᱸ ᱥᱟᱱᱟᱢ ᱦᱚᱲᱜᱮ ᱚᱱᱟ ᱫᱚ ᱟᱨ ᱵᱤᱥᱮᱥ ᱠᱚᱨᱮ ᱢᱟᱱᱮ ᱡᱟᱦᱟᱸ ᱚᱲᱟᱜ ᱨᱮᱱ ᱠᱩᱲᱤ ᱜᱤᱫᱽᱨᱟᱹ ᱡᱟᱶᱟᱭ ᱜᱚᱢᱠᱮᱛ ᱫᱚ ᱱᱮᱶᱛᱟ ᱠᱤᱱ ᱜᱮ ᱦᱩᱭᱩᱜᱼᱟ ᱢᱟᱱᱮ ᱱᱤᱭᱟᱹ ᱯᱚᱨᱚᱵᱽ ᱨᱮᱫᱚ
ᱡᱮ ᱚᱱᱠᱟ ᱟᱢᱵᱟᱵᱩᱛᱤ ᱦᱳᱭᱳᱜ-ᱟ ᱵᱟᱝ ᱟᱞᱮᱥᱮᱫ ᱦᱚᱸ ᱛᱚ ᱚᱱᱠᱟ ᱫᱚ ᱵᱟᱞᱮ ᱧᱮᱞ ᱵᱟᱲᱟ ᱠᱟᱫᱟ ᱴᱟᱱ ᱠᱚ ᱵᱟᱲ ᱜ ᱫᱚ ᱟᱫᱚ ᱤᱫᱤ ᱫᱚᱠᱚ ᱤᱫᱤ ᱵᱟᱲᱟ ᱠᱚᱜᱮᱭᱟ ᱧᱮᱞ ᱠᱟᱫ ᱠᱚᱣᱟᱞᱮ ᱩᱛᱤ ᱡ
ᱟᱞᱮᱴᱮᱱ ᱫᱚ ᱚᱱᱠ ᱜᱮ ᱟᱨᱠᱤ ᱢᱟᱱᱮ ᱤᱫᱤᱜᱮ ᱦᱩᱭᱩᱜᱼᱟ ᱢᱟᱱᱮ ᱱᱟᱣᱟ ᱱᱟᱣᱟ ᱵᱟᱯᱞᱟ ᱫᱚ ᱟᱨᱚ ᱵᱤᱥᱮᱥ ᱠᱚᱨᱮ ᱤᱫᱤᱜᱮ ᱦᱩᱭᱩᱜᱼᱟ
ᱦᱮᱸ
ᱦᱮᱸ
ᱛᱟᱦᱚᱞᱮ ᱠᱟᱹᱴᱤᱡ ᱤᱭᱟᱹ ᱱᱤᱭ ᱠᱟᱹᱴᱤᱡ ᱞᱟᱹ ᱟᱫ ᱵᱤᱱ ᱥᱮ ᱚᱠᱟ ᱠᱚᱨᱮ ᱫᱟᱬᱟᱱ ᱠᱚᱵᱤᱱ ᱥᱮᱱ ᱵᱟᱲᱟ ᱠᱟᱱᱟ
ᱫᱟᱬᱟᱱ ᱠᱚᱫᱚ ᱵᱟᱹᱞᱤᱧ ᱪᱟᱞᱟᱣ ᱵᱟᱲᱟ ᱟᱠᱟᱱ ᱜᱮᱭᱟ ᱥᱮᱨᱚᱠᱚᱢ
ᱵᱟᱝᱞᱤᱧ ᱪᱟᱞᱟᱣ ᱠᱟᱱᱟ ᱟᱞᱤᱧ ᱫᱚ
ᱥᱮ ᱫᱟᱬᱟᱱ ᱪᱟᱞᱟᱜ ᱵᱟᱝ ᱵᱩᱡᱷᱟᱹᱣ ᱵᱤᱱ ᱜᱮᱛᱮ
ᱵᱟᱝ ᱵᱩᱡᱷᱟᱹᱣ ᱫᱚ ᱵᱩᱡᱷᱟᱹᱣ ᱞᱤᱧᱟᱹ ᱟᱫᱚ ᱚᱲᱟᱜ ᱦᱚᱲ ᱵᱟᱝᱠᱚ ᱪᱟᱞᱟᱣ ᱦᱚᱪᱚᱜ ᱜᱮᱭᱟ ᱚᱱᱟᱛᱮ ᱵᱟᱝ ᱪᱟᱞᱟᱜ ᱦᱩᱭᱩᱜ ᱜᱮᱭᱟ ᱦᱩᱸ
ᱚᱱᱟᱜᱮ ᱟᱫᱚ ᱚᱱᱟᱜᱮ ᱯᱟᱪᱮᱫ ᱵᱮᱱ ᱥᱮᱱ ᱟᱠᱟᱱ ᱠᱷᱟᱱ ᱫᱚ ᱠᱟᱹᱴᱤᱡ
ᱵᱟᱝ ᱵᱟᱝ ᱟᱹᱵᱤᱱ ᱚᱠᱟ ᱠᱚᱨᱮᱜ ᱵᱤᱱ ᱥᱮᱱ ᱠᱟᱱᱟ
ᱟᱹᱞᱤᱧ ᱪᱟᱞᱟᱣ ᱫᱚ ᱞᱤᱧ ᱪᱟᱞᱟᱣ ᱟᱠᱟᱱ ᱜᱮᱭᱟ ᱢᱟᱱᱮ ᱢᱩᱠᱩᱴᱢᱩᱱᱤᱯᱩᱨ ᱚᱡᱳᱫᱽᱫᱷᱟ ᱫᱤᱜᱷᱟ
ᱟᱞᱮ ᱢᱩᱠᱩᱴᱢᱩᱱᱤᱯᱩᱨ ᱫᱚᱞᱮ ᱪᱟᱞᱟᱣ ᱟᱠᱟᱱ ᱜᱮᱭᱟ
ᱦ
ᱚᱱᱟ ᱫᱚ ᱫᱚᱢᱮ ᱫᱚ ᱵᱟᱝ ᱡᱷᱟᱹᱞᱟ ᱟᱨᱠᱤ ᱪᱟᱞᱟᱣ ᱫᱚ ᱦᱩᱭ ᱠᱟᱱᱟ ᱦᱩᱸ
ᱟᱫᱚ ᱢᱩᱠᱩᱴᱢᱚᱱᱤᱯᱩᱨ ᱛᱟᱦᱞᱮ ᱧᱮᱞ ᱡᱚᱝ ᱡᱟᱭᱜᱟ ᱫᱚ ᱪᱮᱫ ᱠᱚ ᱢᱮᱱᱟᱜᱼᱟ ᱚᱸᱰᱮ ᱫᱚ
ᱚᱸᱰᱮ ᱫᱚ ᱧᱮᱞ ᱡᱚᱝ ᱡᱟᱭᱜᱟ ᱫᱚ ᱥᱮᱨᱚᱠᱚᱢ ᱫᱚ ᱪᱮᱫ ᱜᱮ ᱵᱟᱹᱱᱩᱜᱼᱟ ᱢᱟᱱᱮ ᱢᱮᱱᱟᱜ ᱫᱚ ᱢᱮᱱᱟᱜᱼᱟ ᱡᱮᱢᱚᱱ ᱯᱟᱦᱟᱲ ᱯᱟᱦᱟᱲ ᱵᱚᱞᱛᱮ ᱚᱸᱰᱮ ᱫᱚ ᱵᱚᱸᱜᱟ ᱠᱚ ᱢᱮᱱᱟᱜ ᱠᱚᱣᱟ ᱦᱟᱱᱛᱮ ᱯᱟᱨᱚᱢ ᱠᱟᱛᱮᱫ ᱚᱱᱟ ᱠᱚ ᱯᱟᱨᱚᱢ ᱠᱟᱛᱮᱴᱮᱫ ᱟᱹᱰᱤ ᱦᱟᱱᱛᱮ ᱧᱚᱜ ᱥᱚᱡᱷᱮ ᱡᱮᱴᱟ ᱛᱟᱞᱟ ᱛᱟᱞᱟᱛᱮ ᱨᱟᱥᱛᱟ ᱪᱟᱞᱟᱣ ᱟᱠᱟᱱ ᱫᱚ ᱚᱱᱟ ᱨᱟᱛᱟ ᱥᱮ ᱚᱱᱟ ᱨᱟᱥᱛᱟ ᱛᱮ ᱪᱟᱞᱟᱣ ᱞᱮᱱᱠᱷᱟᱱ ᱫᱷᱤᱨᱤ ᱠᱚᱨᱮᱱ ᱵᱚᱸᱜᱟ ᱠᱚ ᱢᱮᱱᱟᱜ ᱠᱚᱜᱮᱭᱟ ᱛᱟᱨᱯᱚᱨᱮ ᱰᱤᱭᱟᱨ ᱯᱟᱨᱠ ᱠᱚ ᱢᱮᱱᱟᱜ ᱜᱮᱭᱟ ᱟᱨ ᱧᱮᱞᱟᱠᱟᱱ ᱡᱤᱱᱤᱥ ᱫᱚ ᱫᱟᱜ ᱠᱚᱜᱮ ᱢᱟᱱᱮ ᱯᱨᱟᱠᱨᱤᱛᱤᱠ ᱟᱨᱠᱤ ᱚᱱᱟ ᱫᱚ ᱚᱱᱟᱜᱮ ᱵᱟᱠᱷᱟᱱ ᱥᱮᱨᱚᱠᱚᱢ ᱫᱚ ᱵᱟᱹᱱᱩᱜᱼᱟ ᱚᱱᱟ ᱯᱨᱟᱠᱨᱤᱛᱤᱠ ᱚᱱᱟ ᱠᱚᱜᱮ ᱢᱮᱱᱟᱜᱼᱟ ᱦᱩᱸ ᱚᱡᱳᱫᱽᱫᱷᱟ ᱨᱮᱫᱚ ᱪᱮᱫ ᱠᱚ ᱢᱮᱱᱟᱜᱼᱟ